ᱢᱟ ᱡᱚᱦᱟᱨ ᱜᱮ ᱯᱮᱲᱟ ᱦᱚᱲ
ᱦᱮᱸ ᱡᱚᱦᱟᱨ ᱜᱮ
ᱪᱟᱞᱠᱟ ᱢᱮᱱᱟ ᱢᱟ
ᱢᱚᱸᱡᱽ ᱜᱮ ᱢᱤᱱᱟᱹᱧᱟ ᱟᱢᱜᱮ ᱚᱠᱟ ᱞᱮᱠᱟ ᱢᱮᱱᱟᱢᱟ
ᱚ ᱤᱧᱦᱚᱧ ᱢᱚᱡᱽ ᱵᱟᱲᱟ ᱜᱮᱭᱟ ᱟᱨ ᱪᱮᱫ ᱮᱢ ᱪᱤᱠᱟᱭᱫᱟ ᱛᱚᱵᱮ
ᱚ ᱤᱧᱫᱚ ᱥᱤᱛᱩᱝ ᱫᱟᱭ ᱛᱚ ᱤᱭᱟᱹ ᱟᱪᱟᱨᱤᱧ ᱩᱰᱩᱝ ᱠᱟᱜ ᱠᱟᱱ ᱛᱟᱦᱮᱱᱟ
ᱚ ᱟᱪᱟᱨ ᱪᱮᱫ ᱟᱪᱟᱨ ᱠᱟᱱᱟ ᱩᱞ ᱯᱮ ᱟᱪᱟᱨ ᱠᱟᱫᱟ
ᱨᱳᱲ ᱫᱚ ᱵᱟᱝ ᱟᱸᱡᱚᱢᱚᱜ ᱠᱟᱱᱟ
ᱢᱮᱱᱫᱟᱹᱧ ᱩᱞ ᱯᱮ ᱟᱪᱟᱨ ᱠᱟᱫᱟ ᱵᱚᱞᱮ
ᱦᱮᱸ ᱩᱞ ᱞᱮ ᱟᱪᱟᱨ ᱠᱟᱫᱟ
ᱚ ᱥᱟᱸᱜᱮ ᱜᱮ ᱡᱚᱞᱮᱱ ᱛᱟᱯᱮᱭᱟ ᱥᱮ ᱪᱮᱫ
ᱪᱤᱠᱟ ᱪᱚ ᱨᱚᱲ ᱢᱟ ᱵᱟᱹᱧ ᱟᱸᱡᱚᱢ ᱧᱚᱜᱮᱫ ᱠᱟᱱ
ᱪᱤᱠᱟᱛᱮ ᱵᱟᱢ ᱟᱸᱡᱚᱢ ᱫᱟᱲᱮᱭᱟᱜ ᱠᱟᱱᱟ
ᱦᱮᱸ ᱱᱤᱛᱚᱜ ᱫᱚ ᱟᱸᱡᱚᱢᱚᱜ ᱠᱟᱱ ᱜᱮᱭᱟ
ᱦᱮᱸ ᱢᱮᱱᱫᱟᱹᱧ ᱥᱟᱸᱜᱮ ᱜᱮ ᱡᱚᱞᱮᱱ ᱛᱟᱯᱮᱭᱟ ᱩᱞ
ᱥᱟᱸᱜᱮ ᱫᱚ ᱵᱟᱝ ᱡᱚ ᱟᱠᱟᱱᱟ ᱢᱚᱛᱞᱚᱵ ᱟᱞᱮ ᱫᱚ ᱦᱟᱛᱟᱣ ᱠᱟᱛᱮᱫ ᱩᱞ ᱫᱚᱞᱮ ᱟᱪᱟᱨ ᱛᱟᱦᱮᱸᱱᱟ ᱩᱞ ᱫᱟᱨᱮ ᱟᱞᱮ ᱫᱚ ᱵᱟᱹᱱᱩᱜᱼᱟ ᱟᱞᱮᱭᱟᱜ ᱫᱚ ᱵᱚᱞᱮ ᱮᱴᱟᱜ ᱴᱷᱮᱱ ᱠᱷᱚᱱ ᱦᱟᱛᱟᱣ ᱟᱹᱜᱩ ᱦᱩᱭᱱᱟ ᱵᱚᱞᱮ ᱦᱚᱭ ᱫᱚᱥ ᱠᱤᱞᱳ ᱜᱟᱱ ᱟᱨ ᱚᱱᱟᱜᱮ ᱚᱸᱰᱮ ᱜᱮᱭ ᱜᱮᱫ ᱦᱚᱪᱚ ᱠᱮᱫᱟᱭ ᱟᱨ ᱟᱹᱜᱩ ᱠᱮᱫᱟᱭ
ᱚ
ᱟᱨ ᱟᱹᱜᱩ ᱠᱟᱛᱮᱫ ᱯᱷᱮᱨ ᱟᱹᱨᱩᱵ ᱠᱚ ᱦᱩᱭᱱᱟ ᱟᱨ ᱨᱚᱦᱚᱲ ᱠᱟᱛᱮᱫ ᱤᱭᱟᱹ ᱦᱩᱭᱩᱜᱼᱟ᱾
ᱚ ᱟᱫᱚ ᱚᱠᱟᱞᱮᱠᱟ ᱯᱮ ᱟᱪᱟᱨ ᱛᱟᱦᱮᱸᱫ ᱟᱯᱮ ᱥᱮᱫ ᱫᱚ ᱦᱮᱞᱳ
ᱦᱮᱸ
ᱟᱪᱟᱨ ᱫᱚ ᱚᱠᱟ ᱞᱮᱠᱟ ᱯᱮ ᱟᱪᱟᱨ ᱛᱟᱦᱮᱸᱜ-ᱟ
ᱟᱪᱟᱨ ᱫᱚ ᱱᱤᱝᱠᱟᱹ ᱦᱩᱭᱩᱜ ᱛᱟᱦᱮᱸᱜ - ᱟ ᱚᱱᱟ ᱜᱮᱫ ᱠᱟᱛᱮᱜ ᱫᱚ ᱟᱹᱨᱩᱵ ᱦᱩᱭᱩᱜᱼᱟ ᱟᱹᱨᱩᱵ ᱠᱟᱛᱮᱫ ᱚᱱᱟ ᱥᱤᱛᱩᱝ ᱨᱮ ᱨᱚᱦᱚᱲ ᱦᱚᱪᱚ ᱦᱩᱭᱩᱜᱼᱟ᱾ ᱵᱚᱞᱮ ᱚᱱᱟᱨᱮ ᱫᱟᱜ ᱵᱟᱝ ᱛᱟᱦᱮᱱ ᱡᱟᱹᱨᱩᱲ ᱥᱟᱱᱟᱢᱟᱜ ᱚᱱᱟ ᱦᱟᱣᱮᱫ ᱪᱟᱵᱟᱭᱮᱱᱟ
ᱦᱩᱸ
ᱦᱮᱸ ᱟᱨ ᱡᱟᱦᱦᱟᱱᱟᱜ ᱟᱪᱟᱨᱮ ᱢᱮᱱᱫᱟ ᱡᱟᱦᱟᱸᱭ ᱫᱚ ᱯᱞᱟᱥᱴᱤᱠ ᱵᱟᱞᱟ ᱰᱤᱵᱟᱹ ᱨᱮᱦᱚᱸ ᱠᱚ ᱟᱪᱟᱨᱟ ᱟᱨ ᱡᱟᱦᱟᱸᱭ ᱫᱚ ᱚᱱᱟ ᱥᱤᱥᱟᱹ ᱵᱟᱞᱟ ᱰᱤᱵᱟᱹ ᱨᱮᱦᱚᱸ ᱠᱚ ᱟᱪᱟᱨᱟ ᱟᱫᱚ ᱟᱞᱮ ᱫᱚ ᱚᱱᱟ ᱯᱞᱟᱥᱴᱤᱠ ᱵᱟᱞᱟ ᱟᱹᱰᱤ ᱵᱷᱟᱹᱜᱤ ᱚᱱᱟ ᱫᱚ ᱞᱟᱹᱴᱩ ᱧᱚᱜ ᱧᱟᱢ ᱟᱠᱟᱱᱟ᱾ ᱫᱚ ᱩᱱᱟᱹᱜ ᱞᱟᱹᱴᱩ ᱵᱟᱝ ᱧᱟᱢᱚᱜ ᱠᱟᱱ ᱛᱟᱦᱮᱱᱟ᱾ ᱟᱨ ᱚᱱᱟᱨᱮ ᱵᱩᱞᱩᱝ ᱞᱟᱜᱟᱣ ᱠᱟᱛᱮᱫ ᱚᱱᱟᱨᱮ ᱮᱱᱛᱮ ᱚᱱᱟ ᱩᱞᱨᱮ ᱵᱩᱞᱩᱝ ᱞᱟᱜᱟᱣ ᱢᱮ ᱟᱨ ᱵᱟᱨ ᱯᱮ ᱫᱤᱱ ᱟᱹᱭᱠᱟᱹᱣᱟ ᱟᱫᱚ ᱚᱱᱟ ᱤᱭᱟᱹ ᱩᱞ ᱨᱮᱱᱟᱜ ᱥᱟᱱᱟᱢᱤᱭᱟᱹ ᱦᱟᱜ ᱜᱟᱞᱟᱜᱼᱟ ᱵᱩᱞᱩᱝ ᱛᱚ ᱚᱱᱟ᱾ ᱚᱱᱟ ᱫᱟᱜ ᱥᱟᱱᱟᱢ ᱩᱲᱤᱭᱟᱹ ᱜᱤᱰᱤ ᱢᱮ ᱩᱰᱩᱝ ᱜᱤᱰᱤ ᱠᱟᱢ ᱦᱟᱣᱮᱫ ᱠᱟᱛᱮ ᱪᱟᱵᱟᱭ ᱢᱮ ᱚᱱᱟ ᱩᱞ ᱚᱱᱟᱢ ᱦᱟᱣᱮᱫ ᱞᱮᱠᱷᱟᱡ ᱜᱮ ᱯᱷᱤᱨ ᱟᱨᱦᱚᱸ ᱥᱟᱢᱵᱟᱣ ᱢᱮ ᱚᱱᱟ ᱤᱭᱟᱹᱨᱮ ᱰᱤᱵᱟᱹ ᱨᱮ ᱡᱟᱦᱟᱸᱴᱟᱜ ᱨᱮ ᱟᱪᱟᱨᱮᱢ ᱠᱷᱟᱱ ᱚᱱᱟ ᱨᱮ ᱜᱮ
ᱟᱪᱪᱷᱟ
ᱦᱮᱸ ᱟᱨ ᱤᱥᱠᱮ ᱵᱟᱫ ᱚᱱᱟᱨᱮ᱾ ᱤᱭᱟᱹ ᱤᱭᱟᱹ ᱞᱟᱜᱟᱣ ᱢᱮ ᱥᱩᱱᱩᱢ ᱞᱟᱜᱟᱣ ᱢᱮ
ᱚ ᱦᱮᱸ
ᱦᱮᱸ ᱚᱱᱟ ᱩᱞ ᱦᱤᱥᱟᱹᱵ ᱛᱮᱜᱮ ᱥᱩᱱᱩᱢ ᱞᱟᱜᱟᱣ ᱢᱮ
ᱦᱮᱸ ᱦᱮᱸ
ᱟᱨ ᱚᱱᱟᱨᱮ ᱥᱟᱥᱟᱝ ᱞᱟᱜᱟᱣ ᱢᱮ᱾
ᱦᱮᱸ
ᱦᱮᱸ ᱟᱨ ᱟᱪᱟᱨ ᱢᱚᱥᱟᱞᱟ ᱞᱟᱹᱜᱤᱫ ᱚᱱᱟ ᱯᱟᱸᱪ ᱯᱷᱚᱨᱱ ᱧᱟᱢᱚᱜ ᱛᱟᱦᱮᱱᱟ ᱥᱮ᱾
ᱦᱮᱸ ᱦᱮᱸ
ᱦᱮᱸ ᱟᱞᱮ ᱫᱚ ᱚᱱᱟ ᱜᱮᱞᱮ ᱟᱹᱜᱩᱭᱟ, ᱦᱮᱸ ᱦᱮᱸ ᱛᱚ ᱚᱱᱟ ᱚᱱᱟᱞᱮ ᱟᱹᱜᱩᱭᱟ ᱟᱨ ᱚᱱᱟ ᱞᱚᱞᱚ ᱦᱩᱭᱩᱜᱼᱟ ᱞᱚᱞᱚ ᱠᱟᱛᱮ ᱛᱚ ᱚᱱᱟ ᱨᱤᱫ ᱦᱩᱭᱩᱜᱼᱟ᱾
ᱦᱮᱸ ᱦᱮᱸ ᱟᱞᱮ ᱥᱮᱫ ᱦᱚᱸ ᱚᱱᱠᱟ ᱜᱮᱠᱚ ᱵᱟᱱᱟᱣᱟ᱾ ᱦᱩᱸ
ᱦᱮᱸ ᱚᱱᱟ ᱨᱤᱫ ᱠᱟᱛᱮᱫ ᱚᱱᱟ ᱞᱟᱜᱟᱣ ᱢᱮ᱾ ᱡᱟᱦᱟᱸ ᱚᱱᱟ ᱥᱩᱱᱩᱢ ᱞᱟᱜᱟᱣ ᱠᱟᱜ ᱟᱨᱦᱚᱸ ᱛᱟᱭᱚᱢ ᱛᱮᱫᱚ ᱯᱷᱤᱨ ᱵᱩᱞᱩᱝ ᱫᱚ ᱵᱟᱝ ᱞᱟᱜᱟᱣ ᱦᱩᱭᱩᱜᱼᱟ ᱞᱟᱦᱟᱨᱮ ᱵᱩᱞᱩᱝ ᱫᱚ ᱟᱨᱚ ᱪᱟᱸᱰᱳ ᱦᱩᱭᱱᱟ᱾ ᱵᱩᱞᱩᱝ ᱫᱚ ᱚᱱᱟᱜᱮ ᱞᱟᱜᱟᱣ ᱦᱩᱭᱩᱜᱼᱟ ᱟᱨ ᱵᱩᱞᱩᱝ ᱫᱚ ᱵᱟᱝ ᱞᱟᱜᱟᱣ ᱦᱩᱭᱩᱜᱼᱟ ᱟᱨ ᱚᱱᱟ ᱢᱟᱥᱟᱞᱟ ᱠᱚ ᱞᱟᱜᱟᱣ ᱢᱮ᱾
ᱦᱮᱸ ᱦᱮᱸ
ᱦᱮᱸ ᱟᱨ ᱨᱳᱡᱽ ᱦᱤᱞᱳᱜ ᱚᱱᱟ ᱥᱤᱛᱩᱝ ᱨᱮ ᱩᱰᱩᱠ ᱢᱮ᱾ ᱫᱟᱜᱽ ᱠᱷᱟᱭ ᱟᱨᱦᱚᱸ ᱟᱫᱮᱨ ᱢᱮ᱾
ᱦᱮᱸ ᱦᱮᱸ
ᱡᱚᱵᱛᱟᱚᱠ ᱵᱟᱝ ᱵᱟᱱᱟᱣ ᱴᱷᱤᱠᱚᱜᱼᱟ ᱛᱚᱵ ᱦᱟᱹᱵᱤᱡ ᱫᱚ ᱚᱱᱟᱜᱮ ᱪᱟᱞᱟᱜᱼᱟ ᱵᱚᱞᱮ ᱥᱤᱛᱩᱝ ᱨᱮ ᱩᱰᱩᱝ ᱢᱮ ᱟᱫᱮᱨ ᱢᱮ ᱥᱤᱛᱩᱝ ᱨᱮ ᱩᱰᱩᱝ ᱢᱮ ᱟᱫᱮᱨ ᱢᱮ ᱤᱱᱠᱟᱹ ᱤᱧᱠᱟᱹ ᱡᱟ ᱫᱚ ᱯᱩᱨᱟᱹ ᱵᱮᱱᱟᱣ ᱴᱷᱤᱠ ᱮᱱ ᱜᱮ ᱟᱫᱚ ᱯᱷᱤᱨ ᱵᱷᱤᱛᱨᱤ ᱨᱮᱜᱮ ᱫᱚᱦᱚᱭ ᱢᱮ᱾ ᱵᱚᱞᱮ ᱟᱨ ᱡᱚᱢ ᱢᱮ
ᱦᱮᱸ ᱦᱮᱸ ᱟᱞᱮ ᱥᱮᱫ ᱦᱚᱸ ᱤᱱᱠᱟᱹ ᱜᱮᱠᱚ ᱵᱮᱱᱟᱣᱟ ᱤᱱᱠᱟᱹ ᱜᱤᱧ ᱧᱮᱞ ᱵᱟᱲᱟᱣ ᱠᱟᱜ ᱠᱚᱣᱟ ᱮᱱᱛᱮ ᱩᱞ ᱜᱮᱫ ᱠᱟᱛᱮᱜ ᱠᱚ ᱨᱚᱦᱚᱲ ᱧᱚᱜᱟ ᱤᱥᱠᱮ ᱵᱟᱫ ᱮᱱᱛᱮᱜ ᱵᱩᱞᱩᱝ ᱞᱟᱜᱟᱣ ᱠᱟᱛᱮᱫ ᱚᱱᱟ ᱰᱤᱵᱟᱹ ᱨᱮᱜᱮ ᱟᱨ ᱮᱱᱛᱮᱜ ᱢᱚᱸᱡᱽ ᱫᱚ ᱥᱤᱥᱟᱹ ᱰᱤᱵᱟᱹ ᱨᱮᱜᱮ ᱦᱩᱭᱩᱜ ᱟ ᱛᱚ ᱯᱞᱟᱥᱴᱤᱠ ᱠᱚᱫᱚ ᱚᱱᱮ ᱚᱱᱠᱟ ᱡᱚᱡᱚ ᱡᱤᱱᱤᱥ ᱤᱭᱟᱹ ᱛᱚ ᱵᱚᱞᱮ ᱠᱚᱵᱷᱤ ᱠᱚᱵᱷᱤ ᱵᱚᱞᱮ ᱚᱱᱟ ᱠᱚ ᱢᱮᱱᱟ ᱮᱴᱟᱜ ᱡᱤᱱᱤᱥ ᱫᱚ ᱨᱤᱭᱮᱠᱥᱮᱱ ᱮ ᱟᱨ ᱮᱱᱛᱮᱫ ᱱᱚᱣᱟ ᱟᱨ ᱥᱤᱥᱟᱹ ᱨᱮᱱᱟᱝ ᱫᱚ ᱚᱱᱠᱟ ᱵᱟᱝ ᱵᱚᱞᱮ ᱵᱟᱝ ᱵᱟᱹᱲᱤᱡᱚᱜ ᱛᱮ ᱚᱱᱟ ᱨᱮᱫᱚ ᱟᱭᱢᱟ ᱫᱤᱱ ᱢᱚᱡᱽ ᱦᱚᱸ ᱛᱟᱦᱮᱱᱟ ᱱᱤᱭᱟᱹᱛᱮ ᱥᱤᱥᱟᱹ ᱨᱮᱱᱟᱝ ᱜᱮ ᱮᱱᱛᱮᱫ ᱫᱚ ᱵᱚᱞᱮ ᱵᱮᱣᱦᱟᱨᱟᱠᱚ ᱟᱫᱚ ᱚᱱᱠᱟ ᱜᱮᱠᱚ ᱵᱚᱱᱫᱚ ᱨᱩᱡᱟᱹ ᱞᱮᱠᱟ ᱥᱤᱛᱩᱝ ᱨᱮ ᱩᱰᱩᱠ ᱟᱠᱚ ᱟᱫᱮᱨ ᱠᱚ᱾ ᱟᱫᱚ ᱯᱷᱤᱨ ᱤᱱᱟᱹ ᱵᱟᱫ ᱚᱱᱮ ᱥᱩᱱᱩᱢ ᱠᱚᱠᱚ ᱞᱟᱜᱟᱣᱟᱜ ᱜᱮ ᱢᱚᱥᱟᱞᱟ ᱠᱚ ᱚᱱᱠᱟ ᱠᱚ ᱞᱟᱜᱟᱣᱟᱜ ᱜᱮ᱾
ᱟᱣᱟᱡ ᱢᱟᱸ ᱵᱟᱝ ᱟᱸᱡᱚᱢᱚᱜ ᱠᱟᱱ᱾
ᱦᱮᱸ ᱟᱫᱚ ᱚᱱᱠᱟ ᱜᱮᱠᱚ ᱵᱮᱱᱟᱣᱟ ᱟᱞᱮ ᱥᱮᱫ ᱫᱚ ᱱᱤᱛ ᱟᱸᱡᱚᱢᱚᱜ ᱠᱟᱱ ᱜᱮᱭᱟ᱾
ᱦᱮᱸ ᱟᱸᱡᱚᱢᱚᱜ ᱠᱟᱱ ᱜᱮᱭᱟ᱾ ᱟᱫᱚ ᱪᱤᱠᱟ ᱪᱚᱝ ᱡᱟᱦᱟᱸ ᱛᱤᱱ ᱜᱷᱟᱹᱲᱤᱡ ᱫᱚ ᱵᱟᱝ ᱟᱸᱡᱚᱢᱚᱜ ᱠᱟᱱᱟ᱾
ᱚ ᱟᱨ ᱦᱚᱸ ᱚᱱᱟ ᱪᱷᱟᱰᱟ ᱟᱞᱮ ᱥᱮᱫ ᱫᱚ ᱟᱢᱲᱟ ᱠᱚᱨᱮᱱᱟᱜ ᱦᱚᱸᱠᱚ ᱟᱪᱟᱨ ᱜᱮᱭᱟ ᱟᱫᱚ ᱟᱢᱲᱟ ᱠᱚᱨᱮᱱᱟ ᱫᱚ ᱮᱠᱫᱚᱢ ᱰᱷᱮᱨ ᱡᱚᱡᱚ ᱜᱩᱡᱩᱜᱼᱟ᱾ ᱚᱱᱟ ᱫᱚ ᱟᱢᱲᱟ ᱟᱪᱟᱨ ᱠᱚ ᱚᱠᱟ ᱫᱚ ᱢᱟᱹᱨᱤᱪ ᱦᱚᱸᱠᱚ ᱟᱪᱟᱨ ᱜᱮᱭᱟ᱾
ᱦᱮᱸ
ᱟᱫᱚ ᱟᱫᱚ ᱩᱞ ᱨᱮᱱᱟᱜᱝ ᱜᱮ ᱦᱟᱱᱛᱮ ᱵᱩᱡᱷᱟᱹᱜᱼᱟ᱾ ᱟᱫᱷᱟᱱ ᱟᱫᱚᱢ ᱦᱚᱲᱢᱟᱧ ᱧᱮᱞ ᱵᱟᱲᱟ ᱟᱠᱟᱫ ᱠᱚᱣᱟ ᱮᱱᱛᱮ ᱥᱩᱠᱨᱤ ᱡᱤᱞ ᱦᱚᱸᱠᱚ ᱟᱪᱟᱨ ᱵᱟᱲᱟᱭᱟ᱾ ᱟᱫᱚ ᱚᱱᱟ ᱫᱚ ᱱᱮ ᱦᱚᱲ ᱫᱚ ᱮᱱᱛᱮᱜ ᱵᱟᱝ ᱟᱪᱟᱨ ᱵᱟᱲᱟ ᱦᱩᱭ ᱟᱠᱟᱱᱟ᱾ ᱟᱫᱚ ᱟᱸᱡᱚᱢ ᱦᱚᱸ ᱥᱮ ᱵᱚᱞᱮ ᱧᱮᱞ ᱦᱚᱸᱧ ᱧᱮᱞ ᱵᱟᱲᱟ ᱟᱠᱟᱫ ᱠᱚᱜᱮᱭᱟ ᱟᱫᱚ ᱤᱱᱟᱹᱜ ᱵᱷᱟᱹᱜᱤ ᱫᱚ ᱵᱟᱹᱧ ᱟᱴᱠᱟᱹᱨ ᱠᱟᱫᱟ ᱴᱷᱤᱠ ᱠᱟᱫᱟ ᱚᱱᱟᱫᱚ ᱚᱱᱟ ᱫᱚ ᱤᱥᱤᱱ ᱧᱚᱜ ᱠᱟᱛᱮ ᱯᱷᱤᱨ ᱰᱤᱵᱟᱹ ᱨᱮᱠᱚ ᱥᱟᱸᱵᱟᱣᱟ ᱯᱷᱤᱨ ᱪᱮᱛᱟᱱ ᱥᱮᱫ ᱵᱟ ᱯᱷᱤᱨ ᱟᱨᱦᱚᱸ ᱢᱟᱥᱟᱞᱟ ᱠᱚᱜᱮ ᱠᱚ ᱞᱟᱜᱟᱣᱟᱜ ᱮᱱᱛᱮᱫ ᱟᱫᱚ ᱚᱱᱟ ᱫᱚ ᱱᱮ ᱦᱚᱲ ᱫᱚ ᱮᱱᱛᱮᱫ ᱡᱤᱞ ᱫᱚ ᱥᱚᱨᱚᱠᱟ ᱦᱮᱸ ᱱᱮ ᱦᱚᱲ ᱫᱚ ᱡᱤᱞ ᱠᱚ ᱵᱚᱞᱮ ᱨᱚᱠᱟ ᱜᱮ ᱮᱱᱛᱮᱫ ᱢᱚᱡᱽ ᱵᱩᱡᱷᱟᱹᱜ-ᱟ᱾ ᱛᱚ ᱱᱮ ᱜᱮ ᱤᱥᱤᱱᱟ᱾
ᱦ
ᱦᱮ ᱚᱱᱠᱟ ᱫᱚᱦᱚ ᱫᱚᱦᱚ ᱛᱮᱫᱚ ᱵᱟᱝ ᱢᱚᱡᱽ ᱵᱩᱡᱩᱜᱼᱟ᱾
ᱦᱮᱸ
ᱠᱟᱱᱴᱷᱟᱲ ᱠᱚᱨᱮᱱᱟᱝ ᱦᱚᱸ ᱟᱪᱟᱨ ᱜᱮᱭᱟ ᱠᱚ᱾ ᱟᱞᱮ ᱥᱮᱫ
ᱵᱟᱹᱧ ᱟ ᱵᱟᱹᱧ ᱟᱸᱡᱚᱢ ᱫᱟᱲᱮᱭᱟᱜ ᱠᱟᱱ ᱱᱤᱛᱚᱜ ᱢᱟ ᱤᱱᱟᱹ ᱢᱚᱪ ᱛᱮ ᱡᱟᱦᱟᱸ ᱛᱤᱱ ᱜᱷᱟᱹᱲᱤᱡ ᱢᱟ᱾ ᱦᱮᱸ ᱱᱤᱛᱳᱜ ᱫᱚ ᱡᱟᱦᱟᱸ ᱛᱤᱱ ᱜᱮ ᱟᱸᱡᱚᱢᱚᱜ ᱠᱟᱱ ᱜᱮᱭᱟ ᱱᱤᱛᱚᱜ ᱫᱚ ᱟᱸᱡᱚᱢᱚᱜ ᱠᱟᱱ ᱜᱮᱭᱟ᱾ ᱡᱟᱦᱟᱸ ᱛᱤᱱ ᱨᱮ ᱫᱚ ᱵᱟᱝ ᱟᱸᱡᱚᱢᱚᱜ ᱠᱟᱱᱟ᱾
ᱠᱟᱱᱴᱷᱟᱲ ᱠᱚᱨᱮᱱᱟ ᱦᱚᱸᱠᱚ ᱟᱪᱟᱨ ᱜᱮᱭᱟ ᱟᱞᱮ ᱥᱮᱫ ᱫᱚ᱾
ᱚ ᱠᱟᱱᱴᱷᱟᱲ ᱠᱚᱨᱮᱱᱟᱜ ᱦᱚᱸ
ᱦᱮᱸ ᱠᱟᱱᱴᱷᱟᱲ ᱦᱩᱭᱱᱟ ᱟᱨ ᱮᱱᱛᱮᱫ ᱚ ᱵᱟᱡᱟᱨ ᱠᱷᱚᱡ ᱢᱟ ᱮᱱᱛᱮᱫ ᱟᱭᱢᱟ ᱨᱚᱠᱚᱢᱟᱜ ᱧᱟᱢᱚᱜ ᱜᱮᱭᱟ ᱟᱫᱚ ᱚᱱᱟ ᱠᱚᱨᱮ ᱫᱚ ᱚᱱᱮ ᱵᱩᱞᱩᱝ ᱠᱚ ᱡᱟᱹᱥᱛᱤ ᱧᱚᱜ ᱵᱩᱡᱷᱟᱹᱜᱼᱟ᱾ ᱟᱫᱚ ᱚᱱᱟ ᱤᱭᱟᱹᱛᱮ ᱟᱯᱱᱟᱨ ᱛᱮᱜᱮ ᱦᱚᱲ ᱠᱚ ᱟᱪᱟᱨ ᱞᱟᱹᱜᱤᱫ ᱞᱟᱹᱜᱤᱫᱚᱜᱼᱟ᱾ ᱢᱟᱜ ᱟᱪᱟᱨ ᱠᱚ ᱦᱮᱸ ᱢᱟᱜ ᱟᱪᱟᱨ ᱠᱚ ᱮᱱᱛᱮᱜ ᱧᱟᱢᱚᱜᱼᱟ᱾ ᱱᱤᱛᱚᱜ ᱟᱸᱡᱚᱢᱚᱜ ᱠᱟᱱ ᱜᱮᱭᱟ?
ᱱᱮᱴᱳᱣᱟᱨᱠ ᱠᱚ ᱪᱟᱞᱟᱜ ᱢᱮᱥᱮ ᱡᱟᱦᱟᱸᱨᱮ ᱱᱤᱛᱚᱜ ᱢᱮᱱᱟᱢ ᱚᱸᱰᱮ ᱠᱷᱚᱱ ᱪᱟᱞᱟᱜ ᱢᱮ ᱢᱤᱫ ᱟᱲᱮ ᱢᱮᱥᱮ ᱵᱚᱞᱮ ᱵᱟᱝ ᱟᱸᱡᱚᱢ
ᱱᱤᱛᱚᱜ ᱵᱟᱝ ᱟᱡᱚᱢ ᱠᱟᱱᱟ ᱱᱤᱛᱚᱜ
ᱟᱸᱡᱚᱢᱚᱜ ᱠᱟᱱ ᱜᱮᱭᱟ᱾
ᱟᱫᱚ ᱢᱟᱜ ᱠᱚᱨᱮᱱᱟ ᱦᱚᱸ ᱟᱪᱟᱨ ᱧᱟᱢᱚᱜᱼᱟ᱾
ᱤᱭᱟᱹ ᱚᱱᱟ ᱤᱭᱟᱹ ᱢᱟ ᱡᱟᱦᱟᱸᱴᱟᱜ ᱚᱱᱟ ᱵᱤᱨ ᱠᱚᱨᱮ ᱧᱟᱢᱚᱜ ᱚᱱᱟ ᱢᱟᱜ ᱨᱮᱭᱟᱜ
ᱦᱮᱸ ᱵᱩᱨᱩ ᱢᱟᱜ
ᱦᱮᱸ
ᱦᱮᱸ ᱵᱩᱨᱩ ᱢᱟᱜ ᱨᱮᱱᱟᱝ
ᱵᱩᱨᱩ ᱢᱟᱜ ᱦᱮᱸ ᱦᱮᱸ
ᱦᱮᱸ ᱟᱨ ᱮᱱᱛᱮᱫ ᱱᱮᱛᱟᱨ ᱫᱤᱱ ᱢᱟ ᱚᱱᱮ ᱥᱟᱱ ᱫᱤᱱ ᱛᱚ ᱦᱩᱲᱩ ᱠᱚ ᱨᱚᱦᱚᱭ ᱦᱩᱭᱩᱜᱼᱟ᱾ ᱚᱱᱟ ᱤᱭᱟᱹᱛᱮ ᱥᱟᱱᱟᱢ ᱦᱚᱲ ᱚᱲᱟᱜ ᱚᱲᱟᱜ ᱠᱚ ᱱᱮᱛᱟᱨ ᱫᱚ ᱮᱱᱛᱮᱜ ᱠᱚ ᱟᱪᱟᱨ ᱡᱚᱱᱟᱜᱼᱟ ᱡᱚᱛᱚ ᱦᱚᱲ ᱠᱷᱮᱛ ᱨᱮᱜᱮ ᱮᱱᱛᱮᱜ ᱤᱫᱤ ᱠᱟᱛᱮᱜ ᱫᱟᱠᱟ ᱠᱚ ᱡᱚᱢ ᱦᱩᱭᱩᱜᱼᱟ ᱛᱚ
ᱦᱮᱸ ᱵᱚᱞᱮ ᱩᱛᱩ ᱠᱚ ᱱᱮᱛᱟᱨ ᱵᱚᱞᱮ ᱮ ᱠᱷᱮᱛ ᱮᱢ ᱪᱟᱞᱟᱜ ᱠᱷᱟ ᱫᱚ ᱩᱛᱩ ᱦᱚᱸ ᱡᱟᱹᱨᱩᱲᱚᱜ ᱜᱮᱭᱟ ᱛᱚ ᱩᱱᱟᱹᱜ ᱥᱚᱢᱚᱭ ᱢᱟ ᱵᱟᱝ ᱧᱟᱢᱚᱜᱼᱟ ᱟᱫᱚ ᱟᱪᱟᱨ ᱠᱚᱛᱮ
ᱦᱮᱸ ᱦᱮᱸ ᱟᱨ ᱢᱮᱱᱫᱚ ᱮᱱᱛᱮᱫ ᱱᱤᱛ ᱫᱚ ᱠᱟᱹᱢᱤ ᱫᱤᱱ ᱠᱟᱱᱟ ᱮᱱᱛᱮᱫ ᱫᱟᱲᱮ ᱞᱟᱜᱟᱣ ᱠᱟᱛᱮ ᱠᱟᱹᱢᱤ ᱦᱩᱭᱩᱜᱼᱟ ᱠᱷᱮᱛ ᱨᱮ ᱟᱨ ᱠᱚᱢ ᱧᱚᱜ ᱮᱢ ᱡᱚᱢ ᱠᱟᱜ ᱠᱷᱟᱡ ᱫᱚ ᱚᱠᱟ ᱫᱟᱲᱮ ᱫᱚ ᱩᱰᱩᱠᱚᱜᱼᱟ ᱟᱫᱚ ᱚᱱᱟ ᱤᱭᱟᱹᱛᱮ ᱡᱚᱵᱚᱨ ᱡᱟᱹᱥᱛᱤ ᱡᱚᱢ ᱦᱩᱭᱩᱜᱼᱟ ᱟᱫᱚ ᱡᱚᱵᱚᱨ ᱡᱟᱹᱥᱛᱤ ᱞᱟᱹᱜᱤᱫ ᱫᱚ ᱥᱤᱵᱤᱞ ᱥᱤᱵᱤᱞ ᱱᱮᱛᱟᱨ ᱫᱤᱱ ᱫᱚ ᱮᱱᱛᱮᱜ ᱩᱛᱩ ᱨᱮᱱᱟᱜᱝ ᱠᱚ ᱤᱭᱟᱹ ᱟᱫᱚ ᱚᱱᱟ ᱨᱮᱜᱮ ᱟᱨᱦᱚᱸ ᱵᱚᱞᱮ ᱥᱤᱵᱤᱞ ᱧᱚᱜ ᱵᱩᱡᱷᱟᱹᱣ ᱞᱟᱹᱜᱤᱫ ᱛᱮ ᱟᱪᱟᱨ ᱠᱟᱜᱼᱟ ᱠᱚ ᱵᱚᱞᱮ ᱚᱱᱟ ᱟᱫᱚ ᱟᱨ ᱤᱱᱟᱹᱜ ᱫᱟᱠᱟ ᱠᱚ ᱡᱚᱢ ᱫᱟᱲᱮᱭᱟᱜ ᱟᱫᱚ ᱰᱷᱮᱨ ᱫᱟᱠᱟᱢ ᱡᱚᱢ ᱫᱟᱲᱮᱭᱟᱜ ᱠᱷᱟᱡ ᱫᱚ ᱫᱟᱲᱮ ᱦᱚᱱᱛᱮ ᱥᱟᱨ ᱟᱨ ᱛᱷᱚᱲᱟ ᱫᱟᱠᱟᱢ ᱡᱚᱢ ᱠᱷᱟᱡ ᱫᱚ ᱛᱷᱚᱲᱟ ᱧᱚᱜ ᱜᱮ ᱪᱮᱫᱟᱜ ᱡᱮ ᱱᱤᱫ ᱫᱚ ᱮᱱᱛᱮᱜ ᱥᱮᱛᱟᱜ ᱠᱷᱚᱱ ᱟᱹᱭᱩᱵ ᱦᱟᱹᱵᱤᱡ ᱠᱟᱹᱢᱤ
ᱟᱨᱦᱚ ᱵᱟᱝ ᱟᱸᱡᱚᱢᱚᱜ ᱠᱟᱱᱟ
ᱦᱮᱸ ᱱᱤᱛᱚᱜ ᱵᱟᱝ ᱧᱚᱜ ᱠᱟᱱᱟ ᱟᱨᱦᱚᱸ
ᱛᱤᱱ ᱜᱷᱟᱹᱲᱤᱡ ᱪᱚ ᱪᱤᱠᱟᱹᱜ ᱠᱟᱱ ᱵᱟᱝ ᱟᱸᱡᱚᱢᱚᱜ ᱠᱟᱱᱟ
ᱚ ᱱᱤᱛ ᱫᱚ ᱟᱸᱡᱚᱢᱚᱜ ᱠᱟᱱ ᱜᱮᱭᱟ
ᱦᱮᱸ ᱟᱸᱡᱚᱢᱚᱜ ᱠᱟᱱ ᱜᱮᱭᱟ
ᱦᱮᱸ ᱟᱫᱚ ᱠᱷᱮᱛ ᱨᱮ ᱠᱟᱹᱢᱤ ᱤᱭᱟᱹᱛᱮ ᱡᱚᱛᱚ ᱦᱚᱲ ᱜᱮᱠᱚ ᱚᱲᱟᱜ ᱚᱲᱟᱜ ᱨᱮᱠᱚ ᱟᱪᱟᱨ ᱠᱟᱜᱼᱟ ᱫᱟᱠᱟ ᱰᱷᱮᱨ ᱧᱚᱜ ᱠᱚ ᱡᱚᱢ ᱫᱟᱲᱮᱭᱟᱜᱼᱟ ᱛᱚᱵᱮ ᱫᱟᱲᱮ ᱦᱚᱸ ᱮᱱᱛᱮᱜ ᱰᱷᱮᱨ ᱠᱚ ᱞᱟᱜᱟᱣ ᱫᱟᱲᱮᱭᱟᱜᱼᱟ ᱱᱮᱛᱟᱨ ᱨᱮᱱ ᱫᱚ ᱥᱚᱢᱚᱭ ᱛᱚ ᱚᱱᱠᱟ ᱵᱟᱝ ᱠᱮ ᱵᱚᱞᱮ ᱢᱤᱫ ᱜᱷᱟᱹᱲᱤᱡ ᱜᱮᱢ ᱠᱟᱹᱢᱤ ᱠᱟᱫᱟ ᱵᱟᱝ ᱮᱫᱚᱢ ᱥᱮᱛᱟᱜ ᱠᱷᱚᱱ ᱟᱹᱭᱩᱵ ᱦᱟᱹᱵᱤᱡ ᱠᱟᱹᱢᱤ ᱦᱩᱭᱩᱜᱼᱟ
ᱦᱮᱸ
ᱟᱨ ᱟᱵᱚ ᱦᱚᱲ ᱦᱚᱯᱚᱱ ᱫᱚ ᱱᱚᱣᱟ ᱠᱟᱱ ᱛᱟᱵᱚᱱ ᱜᱮᱭᱟ ᱮᱱᱛᱮ
ᱟᱨᱦᱚᱸ ᱵᱟᱝ ᱟᱸᱡᱚᱢᱚᱜ ᱠᱟᱱᱟ
ᱠᱚᱴᱷᱤᱱ ᱵᱟᱝ ᱟᱸᱡᱚᱢᱚᱜ ᱠᱟᱱ ᱱᱤᱛᱚᱜ
ᱦᱮᱸ ᱱᱤᱛᱚᱜ ᱟᱸᱡᱚᱢᱚᱜ ᱠᱟᱱᱟ ᱛᱤᱱ ᱜᱷᱟᱹᱲᱤᱡ ᱪᱚ ᱨᱚᱲ ᱮᱠᱫᱚᱢ ᱵᱚᱱᱫᱚ ᱜᱚᱫᱚᱜ ᱠᱟᱱᱟ ᱮᱠᱟᱞᱜᱮ ᱵᱟᱝ ᱟᱸᱡᱚᱢᱚᱜ ᱠᱟᱱᱟ ᱯᱷᱤᱨ ᱟᱨᱦᱚᱸ ᱟᱯᱱᱟ ᱟᱯ ᱜᱮ ᱵᱚᱞᱮ ᱟᱸᱡᱚᱢ ᱜᱚᱫᱚᱜ ᱠᱟᱱ ᱜᱮᱭᱟ
ᱚ ᱤᱧ ᱢᱟ ᱮᱱᱛᱮᱜ ᱤᱧ ᱟᱸᱡᱚᱢ ᱫᱟᱲᱮᱭᱟᱛᱟᱢ ᱠᱟᱱ ᱜᱮ ᱟᱫᱚ ᱟᱵᱚ ᱦᱚᱲ ᱦᱚᱯᱚᱱ ᱫᱚ ᱮᱱᱛᱮᱫ ᱱᱚᱣᱟ ᱮᱱᱛᱮᱫ ᱠᱷᱮᱛᱤ ᱠᱟᱱ ᱛᱟᱵᱚᱱ ᱜᱮᱭᱟ ᱵᱟᱹᱫᱽ ᱵᱟᱹᱭᱦᱟᱹᱲ ᱨᱮᱜᱮ ᱡᱤᱣᱤ ᱜᱮᱵᱚᱱ ᱪᱟᱥᱟᱭ ᱚᱱᱟ ᱠᱚᱜᱮ ᱟᱵᱚᱣᱟᱜ ᱫᱚ ᱟᱫᱚ ᱚᱱᱟ ᱤᱭᱟᱹᱛᱮ ᱢᱤᱫ ᱫᱚᱢ ᱫᱚᱢᱮ ᱠᱚ ᱞᱟᱜᱟᱣ ᱠᱚᱜᱼᱟ ᱛᱚᱵᱮ ᱠᱚ ᱟᱨᱡᱟᱣᱟ ᱵᱟᱠᱷᱟᱡ ᱫᱚ ᱵᱟᱝ ᱟᱨᱡᱟᱣ ᱦᱩᱭ ᱞᱮᱱᱠᱷᱟᱱ ᱫᱚ ᱪᱤᱠᱟ ᱠᱟᱛᱮᱜ ᱥᱟᱸᱜᱮ ᱧᱚᱜ ᱦᱚᱲᱮᱢ ᱛᱟᱦᱮᱱ ᱠᱷᱟᱱ ᱫᱚᱢ ᱡᱚᱢᱟ
ᱦᱮᱸ
ᱟᱫᱚ ᱚᱱᱟ ᱤᱭᱟᱹᱛᱮ ᱟᱨᱡᱟᱣ ᱦᱩᱭᱩᱜ ᱜᱮᱭᱟ
ᱦᱮᱸ
ᱠᱷᱮᱛ ᱠᱷᱚᱸᱡ ᱨᱟᱠᱟᱵ ᱠᱟᱛᱮᱜ ᱡᱚᱸᱰᱨᱟ ᱦᱚᱸ ᱯᱚ ᱦᱩᱭᱩᱜᱼᱟ ᱢᱤᱫ ᱜᱷᱟᱹᱲᱤ ᱟᱫᱚ ᱡᱚᱱᱰᱨᱟ ᱠᱚᱦᱚᱸ ᱟᱞᱮ ᱥᱮᱫ ᱫᱚᱠᱚ ᱦᱚᱸ ᱞᱟᱜᱟᱣ ᱜᱮᱭᱟ ᱴᱷᱤᱠ ᱜᱮᱭᱟ ᱮᱱᱛᱮᱫ ᱮᱨ ᱠᱟᱜ ᱜᱮᱭᱟ ᱠᱚ
ᱟᱞᱮ ᱥᱮᱫ ᱫᱚ ᱵᱟᱝᱠᱩ ᱵᱚᱞᱮ ᱵᱟᱠᱚ ᱮᱨ ᱟᱠᱚ ᱟᱫᱚ ᱟᱞᱮ ᱫᱚᱞᱮ ᱮᱨ ᱛᱟᱦᱮᱸᱫ ᱜᱮᱭᱟ ᱵᱚᱞᱮ ᱛᱤᱱᱟᱹᱜ ᱦᱟᱛᱟᱣ ᱠᱟᱛᱮᱜ ᱮᱢ ᱡᱚᱢᱟ ᱛᱳ ᱚᱱᱟ ᱤᱭᱟᱹᱛᱮ ᱵᱚᱞᱮ ᱮᱨ ᱛᱟᱦᱮᱸ ᱜᱮᱭᱟ ᱟᱨ ᱵᱟᱠᱟᱱ ᱟᱞᱮ ᱥᱮᱫ ᱫᱚ ᱟᱭᱢᱟ ᱥᱟᱞ ᱠᱷᱚᱡ ᱜᱮ ᱵᱟᱠᱚ ᱮᱨ ᱛᱟᱸᱦᱮᱱᱟ ᱦᱩᱭᱱᱟ ᱵᱚᱞᱮ ᱯᱮ ᱯᱩᱱ ᱥᱟᱞ ᱠᱷᱚᱡ ᱵᱚᱞᱮ ᱵᱟᱠᱚ ᱮᱨ ᱮᱫᱟ ᱜᱟᱹᱭ ᱰᱟᱝᱨᱤ ᱢᱮᱨᱚᱢ ᱠᱚ ᱡᱚᱢ ᱛᱟᱠᱚᱣᱟ ᱚᱱᱟ ᱤᱭᱟᱹ ᱛᱮᱦᱚᱸ ᱦᱚᱲ ᱠᱚᱦᱚᱸ ᱵᱚᱞᱮ ᱛᱷᱚᱲᱟ ᱜᱮᱭᱟ ᱠᱚ ᱦᱟᱱᱛᱮ ᱱᱟᱛᱮ ᱠᱟᱹᱢᱤ ᱠᱚ ᱪᱟᱞᱟᱜ-ᱟ ᱦᱚᱲ ᱵᱟᱠᱚ ᱛᱱᱟ ᱚᱱᱟ ᱤᱭᱟᱹᱛᱮ ᱢᱟᱱᱮ ᱵᱟᱠᱚ ᱮᱨ ᱮᱫᱟ᱾
ᱦᱮᱸ ᱟᱫᱚ ᱟᱞᱮ ᱥᱮᱫ ᱫᱚ ᱚᱱᱮ ᱡᱚᱱᱰᱨᱟ ᱠᱚᱠᱚ ᱯᱷᱷᱤᱠ ᱠᱚ ᱪᱟᱥᱟᱭ ᱛᱮ ᱡᱚᱱᱰᱨᱟ ᱦᱚᱸ ᱵᱚᱞᱮ ᱴᱷᱤᱠ ᱜᱮᱭᱟ ᱥᱤᱡᱤᱱ ᱨᱮ ᱡᱚᱢ ᱧᱟᱢᱚᱜ ᱜᱮᱭᱟ᱾ ᱟᱨᱦᱚᱸ ᱡᱚᱸᱰᱨᱟ ᱨᱮᱱᱟᱝ ᱥᱟᱹᱛᱩ ᱦᱚᱸ ᱛᱟᱭᱱᱚᱢ ᱛᱮᱫᱚ ᱦᱩᱲᱩᱝ ᱪᱚ ᱦᱩᱭᱩᱜᱼᱟ ᱪᱷᱟᱹᱛᱩ ᱵᱟᱱᱟᱣ ᱦᱩᱭᱩᱜᱼᱟ ᱾ ᱦᱮ ᱟᱨ ᱡᱟᱦᱟᱸᱭ ᱡᱟᱦᱟᱸᱭ ᱦᱚᱲ ᱫᱚ ᱡᱚᱸᱰᱨᱟ ᱦᱚᱸᱠᱚ ᱫᱟᱠᱟᱭᱟ᱾ ᱡᱟᱦᱟᱸᱭ ᱠᱚᱫᱚ ᱡᱚᱸᱰᱨᱟ ᱨᱮᱱᱟᱜ ᱦᱚᱸᱠᱚ ᱯᱤᱴᱷᱟᱹ ᱵᱟᱲᱟᱭ ᱜᱮᱭᱟ᱾
ᱟᱞᱮ ᱫᱚ ᱡᱚᱱᱰᱨᱟ ᱨᱮᱱᱟᱜ ᱞᱮ ᱫᱟᱠᱟᱭ ᱛᱟᱦᱮᱸᱱᱟ᱾
ᱚ ᱟ ᱱᱮᱦᱚᱲ ᱫᱚ ᱛᱟᱱᱮ ᱡᱚᱸᱰᱨᱟ ᱥᱟᱹᱛᱩ ᱠᱚ ᱢᱚᱡᱽ ᱧᱚᱜ ᱵᱩᱡᱟᱹᱜᱼᱟ ᱟᱫᱚ ᱡᱚᱱᱰᱨᱟ ᱥᱟᱹᱛᱩ ᱠᱚᱜᱮ ᱡᱚᱢ ᱤᱧᱫᱚ ᱴᱷᱤᱠ ᱤᱧ ᱟᱴᱠᱟᱹᱨᱟ ᱟᱨ ᱵᱟᱝᱠᱟᱸᱡ ᱫᱚ ᱨᱟᱯᱟᱜᱼᱟ ᱟᱨ ᱵᱟᱝᱠᱟᱸᱡ ᱫᱚ ᱛᱤᱠᱤᱭᱟᱜ᱾
ᱦᱮᱸ ᱡᱟᱦᱟᱸᱭ ᱜᱮ ᱡᱟᱦᱟᱸ ᱞᱮᱠᱟᱭ ᱠᱩᱥᱤᱭᱟᱜ᱾
ᱦᱮᱸ
ᱟᱨ ᱮᱱᱛᱮ ᱱᱚᱝᱠᱟ ᱨᱟᱯᱟᱜᱼᱟ ᱟᱨ ᱨᱟᱯᱟᱜᱼᱟ ᱫᱚ ᱮᱱᱛᱮᱫ ᱦᱮᱲᱮᱢ ᱧᱚᱜ ᱵᱩᱡᱷᱟᱹᱜᱼᱟ ᱰᱷᱮᱨ ᱧᱚᱜ
ᱦᱮᱸ
ᱴᱷᱤᱠ ᱜᱮᱭᱟ ᱢᱟ ᱛᱚᱵᱮ ᱟᱪᱟᱨ ᱠᱚ ᱩᱰᱩᱠ ᱵᱟᱲᱟᱭ ᱢᱮ᱾
ᱦᱮᱸ ᱴᱷᱤᱠ ᱜᱮᱭᱟ᱾
ᱴᱷᱤᱠ ᱜᱮᱭᱟ
ᱴᱷᱤᱠ